ᱟᱸᱡᱚᱢᱚᱜ ᱠᱟᱱᱟ
ᱪᱮᱫ
ᱦᱮᱸ ᱟᱸᱡᱚᱢᱚᱜ ᱠᱟᱱᱟ
ᱟᱪᱪᱷᱟ ᱛᱟᱦᱚᱞᱮ ᱱᱤᱛᱚᱜ ᱫᱚ ᱪᱮᱫ ᱠᱚᱢ ᱪᱤᱠᱟᱹᱭᱮᱫᱟ
ᱱᱤᱛᱚᱜ ᱫᱚ ᱪᱮᱫ ᱦᱚᱸ ᱵᱟᱹᱧ ᱪᱤᱠᱟᱹᱭᱮᱫᱟ ᱫᱩᱲᱩᱵ ᱞᱮᱱ ᱛᱟᱦᱮᱱᱤᱧ ᱟᱫᱚ ᱛᱤᱸᱜᱩᱭᱮᱱᱟᱹᱧ
ᱟᱪᱪᱷᱟ ᱤᱧᱤᱧ ᱞᱟᱹᱭᱮᱫᱟ ᱦᱚᱲᱢᱚ ᱱᱟᱯᱟᱭ ᱛᱟᱦᱮᱱ ᱞᱟᱹᱜᱤᱫ ᱛᱮ ᱪᱮᱫ ᱪᱮᱫ ᱚᱱᱠᱟᱱ ᱡᱚᱢᱟᱜ ᱠᱚ ᱢᱮᱱᱟᱜᱼᱟ ᱡᱟᱦᱟᱸ ᱡᱚᱢ ᱠᱟᱛᱮᱜ ᱟᱵᱚ ᱦᱚᱲᱢᱚ ᱟᱹᱰᱤ ᱱᱟᱯᱟᱭ ᱵᱚᱱ ᱛᱟᱦᱮᱸ ᱫᱚᱦᱚ ᱫᱟᱲᱮᱭᱟᱜᱼᱟ ᱥᱟᱶᱛᱮ ᱮᱸᱻ ᱟᱹᱰᱤ ᱤᱧ ᱵᱟᱧᱪᱟᱣ ᱵᱚᱱ ᱛᱟᱦᱮᱸ ᱫᱟᱲᱮᱭᱟᱜᱼᱟ ᱡᱤᱭᱚᱱ ᱠᱷᱟᱸᱰᱟᱣ ᱨᱮ ᱜᱚᱲᱚᱭ ᱮᱢᱟ ᱵᱚᱱᱟ ᱟᱨ ᱨᱩᱣᱟᱹ ᱦᱟᱹᱥᱩ ᱨᱮ ᱦᱚᱸ ᱜᱚᱲ ᱪᱮᱫ ᱪᱚ ᱡᱚᱢᱟᱜ ᱠᱚ ᱢᱮᱱᱟᱜ ᱚᱸᱰᱮ ᱚᱱᱟ ᱤᱫᱤ ᱠᱟᱛᱮᱫ
ᱦᱮᱸ ᱟᱵᱚ ᱵᱚᱱ ᱧᱮᱞᱟ ᱡᱮ ᱢᱟᱱᱮ ᱞᱟᱦᱛᱮ ᱡᱮᱢᱚᱱ ᱟᱹᱻ ᱟᱨ ᱢᱟᱱᱮ ᱚᱱᱠᱟ ᱨᱮᱦᱮᱫ ᱨᱟᱱ ᱠᱚ ᱡᱚᱢ ᱠᱟᱛᱮᱜ ᱟᱵᱚᱣᱟᱜ ᱢᱟᱱᱮ ᱦᱚᱲᱢᱚ ᱱᱟᱯᱟᱭ ᱵᱚᱱ ᱫᱚᱦᱚ ᱟᱠᱟᱫᱟ ᱢᱮᱱᱠᱷᱟᱱ ᱛᱤᱦᱤᱧ ᱜᱟᱯᱟ ᱢᱟ ᱟᱹᱰᱤ ᱟᱭᱢᱟ ᱨᱳᱜᱽ ᱟᱡᱟᱨ ᱠᱚ ᱛᱩᱫ ᱟᱠᱟᱱ ᱚᱱᱠᱟᱱᱟᱜ ᱟᱨ ᱚᱱᱟ ᱨᱮᱦᱮᱫ ᱨᱟᱱ ᱠᱚᱦᱚᱸ ᱩᱱᱟᱹᱜ ᱵᱟᱭ ᱠᱟᱹᱢᱤᱭᱮᱫᱟ ᱦᱮᱸᱥᱮ
ᱴᱷᱤᱠ
ᱟᱫᱚ ᱚᱱᱠᱟᱱᱟᱜ ᱢᱮᱱᱟᱜ ᱜᱮᱭᱟ ᱢᱤᱫᱴᱟᱹᱝ ᱵᱟᱨᱭᱟ ᱨᱟᱱ ᱠᱩ ᱡᱟᱦᱟᱸ ᱫᱚ ᱟᱵᱚ ᱱᱚᱣᱟ ᱟᱹᱛᱳ ᱫᱤᱥᱚᱢ ᱠᱚᱨᱮ ᱵᱚᱱ ᱧᱟᱢᱟ ᱟᱨᱠᱤ ᱚᱱᱟ ᱡᱚᱢ ᱠᱟᱛᱮᱜ ᱦᱚᱸ ᱦᱚᱲᱢᱚ ᱱᱟᱯᱟᱭ ᱛᱟᱦᱮᱱᱟ ᱟᱨ ᱡᱩᱫᱤ ᱵᱚᱱ ᱧᱮᱞᱟ ᱚᱱᱟ ᱠᱚᱫᱚ ᱡᱮᱢᱚᱱ ᱵᱚᱱ ᱧᱮᱞᱟ ᱱᱤᱢ ᱢᱮᱱᱟᱜᱼᱟ ᱦᱮᱸ ᱥᱮ ᱱᱤᱢ ᱵᱚᱱ ᱧᱮᱞᱟ ᱟᱵᱚ ᱦᱮᱸ ᱡᱮᱢᱚᱱ ᱱᱤᱢ ᱢᱮᱱᱟᱜᱼᱟ ᱱᱤᱢ ᱛᱮ ᱤᱭᱟᱹ ᱦᱟᱨᱛᱟ ᱠᱚ ᱵᱷᱟᱹᱜᱤᱭ ᱫᱚᱦᱚᱭᱟᱭ ᱟᱨ ᱟᱨ ᱪᱮᱫ ᱠᱚ ᱞᱟᱹᱭᱟ ᱨᱳᱜᱽ ᱠᱚᱦᱚᱸ ᱨᱳᱜᱽ ᱠᱷᱚᱱᱟᱜ ᱵᱟᱧᱪᱟᱣ ᱵᱚᱱᱟᱭ ᱟᱨᱠᱤ
ᱟᱪᱪᱷᱟ
ᱦᱮᱸ ᱟᱨᱦᱚᱸ ᱚᱱᱠᱟᱜᱮ ᱢᱮᱱᱟᱜᱼᱟ ᱡᱟᱦᱟᱸ ᱠᱚᱫᱚ ᱵᱟᱥᱚᱠ ᱥᱟᱠᱟᱢ ᱡᱟᱦᱟᱸᱠᱚ ᱞᱟᱹᱭᱫᱟ ᱚᱱᱟ ᱦᱚᱸ ᱠᱷᱩᱜ ᱢᱟᱸᱫᱟ ᱟᱨᱠᱤ ᱦᱩᱭ ᱞᱮᱱᱠᱷᱟᱡ ᱧᱮᱞᱢᱮ ᱚᱱᱟᱛᱮ ᱡᱩᱫᱤ ᱞᱚᱞᱚ ᱫᱟᱜ ᱨᱮ ᱦᱮᱰᱮᱡ ᱠᱟᱛᱮᱫ ᱡᱟᱦᱟᱸᱭ ᱧᱩᱭᱟᱭ ᱟᱨᱠᱤ ᱠᱷᱩᱜ ᱢᱟᱸᱫᱟ ᱥᱮ ᱡᱟᱦᱟᱸ ᱠᱚᱯ ᱠᱚ ᱡᱚᱢᱟ ᱛᱟᱦᱮᱱ ᱛᱟᱠᱚᱣᱟ ᱤᱭᱟᱹ ᱠᱚᱲᱟᱢ ᱨᱮ ᱚᱱᱟ ᱠᱚᱦᱚᱸ ᱛᱩᱫᱟᱹᱧ ᱥᱟᱥᱟᱝ ᱦᱚᱸ ᱢᱮᱱᱟᱜᱼᱟ ᱥᱟᱥᱟᱝ ᱦᱚᱸ ᱟᱸᱡᱚᱢ ᱟᱠᱟᱜ ᱜᱮᱭᱟᱢ ᱦᱳᱭᱛᱳ ᱚᱱᱠᱟ ᱢᱟᱱᱮ ᱵᱟᱡᱟᱣ ᱞᱮᱱ ᱠᱷᱟᱹᱡᱤ ᱥᱟᱥᱟᱝ ᱠᱚᱢ ᱞᱟᱹᱜᱟᱣᱟᱜᱼᱟ ᱛᱚ ᱚᱱᱟ ᱜᱷᱟᱣ ᱠᱚ ᱢᱤᱫ ᱜᱷᱟᱹᱲᱤᱡ ᱛᱮ ᱨᱚᱦᱚᱲᱟᱭ
ᱴᱷᱤᱠ ᱴᱷᱤᱠ ᱮᱠᱟᱞ ᱜᱮ ᱴᱷᱤᱠ ᱠᱟᱛᱷᱟ ᱡᱚᱛᱷᱟᱛ ᱠᱟᱛᱷᱟᱢ ᱞᱟᱹᱭ ᱟᱠᱟᱫᱟ ᱦᱮᱸ ᱥᱮ ᱛᱟᱨᱯᱚᱨᱮ ᱱᱚᱜᱼᱱᱚᱣᱟ ᱠᱚ ᱱᱤᱛᱚᱜ ᱫᱚ ᱟᱫ ᱪᱟᱵᱟᱜ ᱠᱟᱱᱟ ᱫᱤᱱ ᱫᱤᱱ ᱛᱮ ᱵᱤᱨ ᱠᱚᱵᱚᱱ ᱩᱡᱟᱹᱲ ᱤᱫᱤᱭᱮᱫᱟ ᱱᱤᱛᱚᱜ ᱥᱟᱥᱟᱝ ᱦᱚᱸ ᱧᱮᱞᱚᱜᱚᱜ ᱠᱟᱱᱟ ᱩᱱᱟᱹᱜ ᱵᱟᱝ ᱠᱚ ᱨᱚᱦᱚᱭᱮᱫᱟ ᱟᱹᱰᱤ ᱡᱟᱭᱜᱟ ᱫᱚ ᱪᱮᱫ ᱟᱛᱩ ᱨᱮ ᱡᱟᱹᱱᱤᱡ ᱠᱤᱪᱷᱩ ᱠᱤᱪᱷᱩ ᱟᱛᱩ ᱨᱮᱫᱚ ᱥᱟᱥᱟᱝᱹ ᱨᱚᱦᱚᱭ ᱜᱮᱭᱟ ᱵᱟᱝ ᱦᱩᱭᱩᱜᱹ ᱠᱟᱱᱟ ᱟᱯᱮ ᱥᱮᱫ ᱚᱱᱠᱟ ᱥᱟᱥᱟᱝ ᱨᱚᱦᱚᱭ ᱱᱤᱭᱮ ᱡᱟᱦᱟᱱᱟᱼᱜ ᱧᱮᱞᱚᱜᱚᱜ ᱠᱟᱱᱟ ᱠᱤ
ᱵᱟᱝ ᱵᱟᱝ ᱛᱮᱦᱮᱧ ᱜᱟᱯᱟᱹ ᱢᱟ ᱥᱟᱥᱟᱝ ᱢᱟ ᱡᱚᱛᱚ ᱦᱟᱱᱮ ᱜᱩᱸᱰᱟᱹᱣᱟᱜ ᱜᱮᱠᱚ ᱵᱮᱣᱦᱟᱨ ᱮᱟ ᱟᱨᱠᱤ ᱞᱟᱦᱟ ᱛᱮᱢᱟ ᱥᱟᱥᱟᱝ ᱦᱚᱸ ᱱᱤᱡᱮ ᱚᱲᱟᱜ ᱠᱷᱚᱡ ᱛᱮᱭᱟᱨ ᱛᱟᱦᱮᱸᱫ ᱠᱚ ᱚᱲᱟᱜ ᱨᱮᱱᱟᱜ ᱮ ᱫᱟᱨᱮ ᱠᱚ ᱨᱚᱦᱚᱭ ᱛᱟᱦᱮᱸᱫ ᱥᱟᱥᱟᱝ ᱨᱚᱦᱚᱭ ᱠᱟᱛᱮᱜ ᱚᱱᱟ ᱡᱟᱦᱟᱸ ᱦᱟᱸᱜ ᱥᱟᱥᱟᱝ ᱦᱩᱭᱩᱜᱼᱟ ᱫᱟ ᱠᱚ ᱟᱨᱠᱤ ᱩᱴᱠᱟᱹᱣ ᱠᱟᱛᱮᱫ ᱚᱱᱟ ᱜᱮᱠᱚ ᱢᱟᱱᱮ ᱟᱠᱚᱜᱮ ᱟᱨᱠᱤ ᱠᱚᱞ ᱨᱮ ᱤᱫᱤ ᱠᱟᱛᱮᱫ ᱚᱱᱟ ᱞᱟᱹᱦᱩᱫ ᱠᱟᱛᱮᱫ ᱠᱚ ᱥᱟᱥᱟᱝ ᱛᱟᱦᱮᱸ ᱢᱮᱱᱠᱷᱟᱱ ᱛᱮᱦᱮᱧ ᱜᱟᱯᱟ ᱢᱟ ᱚᱱᱠᱟ ᱫᱚ ᱵᱟᱝ ᱦᱩᱭᱩᱜ ᱠᱟᱱᱟ ᱟᱨᱠᱤ ᱡᱷᱚᱛᱚ ᱦᱚᱲ ᱵᱟᱡᱟᱨ ᱨᱮᱱᱟᱜ ᱡᱟᱦᱟᱸ ᱤᱭᱟᱹ ᱜᱩᱸᱰᱟᱹ ᱥᱟᱥᱟᱝ ᱧᱟᱢᱚᱜ ᱚᱱᱟ ᱜᱮᱠᱚ ᱦᱟᱛᱟᱣᱮᱜᱼᱟ ᱥᱟᱥᱟᱝ ᱨᱮᱱᱟᱜ ᱵᱮᱣᱦᱟᱨ ᱦᱚᱸ ᱟᱹᱰᱤᱴᱟᱜ ᱜᱮ ᱠᱚᱢ ᱦᱤᱡᱩᱜ ᱠᱟᱱᱟ
ᱠᱟᱛᱷᱟ ᱜᱮᱢ ᱞᱟᱹᱭ ᱠᱟᱫᱟ ᱦᱮᱸ ᱥᱮ ᱛᱟᱨᱯᱚᱨᱮ ᱦᱮᱸ ᱞᱟᱹᱭ ᱢᱮ
ᱚᱱᱮ ᱡᱟᱦᱟᱸ ᱜᱩᱞᱢᱚᱨᱤᱪ ᱨᱮᱱᱟᱜ ᱵᱮᱵᱚᱦᱟᱨ ᱚᱱᱟ ᱠᱚ ᱟᱢᱮᱢ ᱵᱟᱲᱟᱭ ᱜᱮᱭᱟ ᱥᱮ ᱵᱟᱝ ᱪᱮᱫ ᱠᱟᱹᱢᱤ ᱨᱮ ᱮᱢ ᱛᱟᱵᱚᱱ ᱮᱢᱟᱭ ᱢᱟᱱᱮ ᱟᱨ ᱠᱟᱞᱢᱮᱜᱽ ᱠᱚ ᱢᱮᱱᱟᱜᱼᱟ ᱛᱩᱞᱥᱤ ᱠᱚ ᱚᱱᱟ ᱠᱚ
ᱠᱟᱹᱴᱤᱡ ᱠᱟᱹᱴᱤᱡ ᱫᱚ ᱤᱧ ᱴᱷᱮᱱ ᱦᱚᱸ ᱵᱟᱰᱟᱭ ᱢᱮᱱᱟᱜᱼᱟ ᱱᱚᱝᱠᱟ ᱟᱹᱰᱤ ᱠᱤᱪᱷᱩ ᱢᱮᱱᱟᱜᱼᱟ ᱤᱧ ᱜᱚᱲᱚᱢ ᱵᱩᱲᱦᱤ ᱞᱟᱹᱭ ᱥᱮᱬᱟ ᱦᱚᱴᱚᱣᱟᱫᱤᱧ ᱛᱟᱦᱮᱸᱫ ᱪᱮᱫ ᱞᱮᱠᱟ ᱟᱢᱮᱢ ᱞᱟᱹᱭ ᱠᱮᱫᱟ ᱜᱳᱞᱢᱟᱹᱨᱤᱪ ᱜᱳᱞᱢᱟᱹᱨᱤᱪ ᱫᱚ ᱟᱵᱚ ᱡᱚᱠᱷᱚᱱ ᱢᱟᱸᱫᱟᱜ ᱟᱵᱚᱱ ᱦᱮᱸᱥᱮ ᱚᱱᱟ ᱚᱠᱛᱮ ᱨᱮ ᱚᱱᱟ ᱜᱳᱞᱢᱟᱹᱨᱤᱪ ᱦᱮᱸ ᱠᱟᱡᱽ ᱨᱮ ᱮᱢ ᱜᱮᱭᱟᱭ ᱢᱟᱫᱟ ᱚᱠᱛᱚ ᱜᱮ ᱥᱮ
ᱦᱮᱸ ᱢᱟᱸᱫᱟ ᱦᱚᱸᱠᱚ ᱞᱟᱹᱭᱟ ᱡᱚᱠᱷᱚᱱ ᱢᱟᱭᱟᱝ ᱠᱚ ᱪᱟᱯᱚᱜ ᱜᱮᱭᱟ ᱟᱨᱠᱤ ᱩᱱ ᱥᱩᱚᱢᱚᱭ ᱦᱚᱸ ᱞᱟᱹᱭᱟ ᱠᱚ ᱚᱱᱟ ᱫᱚ ᱨᱟᱱ ᱞᱮᱠᱟᱭ ᱠᱟᱹᱢᱤᱭᱟ ᱚᱱᱟ ᱜᱩᱞᱢᱚᱨᱤᱪ ᱨᱮᱱᱟᱜ ᱫᱟᱜ
ᱴᱷᱤᱠ ᱴᱷᱤᱠ ᱴᱷᱤᱠ ᱠᱟᱛᱷᱟ ᱜᱮᱢ ᱞᱟᱭ ᱠᱟᱜᱼᱟ ᱡᱚᱛᱷᱟᱛ ᱠᱟᱛᱷᱟ ᱜᱮ ᱛᱟᱨᱯᱚᱨᱮ ᱟᱵᱚ ᱦᱩᱭᱩᱜ ᱠᱟᱱᱟ ᱱᱚᱣᱟ ᱜᱳᱞᱢᱚᱨᱤᱪ ᱨᱮᱱᱟᱜ ᱵᱮᱵᱚᱦᱟᱨ ᱱᱤᱛᱚᱜᱟᱜ ᱚᱠᱛᱚ ᱫᱚ ᱵᱟᱝ ᱱᱤᱛᱚᱜ ᱠᱷᱚᱱ ᱟᱹᱰᱤ ᱞᱟᱦᱟ ᱥᱮᱨᱢᱟ ᱢᱟᱲᱟᱝ ᱨᱮ ᱱᱚᱣᱟ ᱨᱮᱱᱟᱜ ᱵᱮᱵᱚᱦᱟᱨ ᱧᱮᱞᱚᱜ ᱛᱟᱦᱮᱸᱫ ᱫᱟᱨᱫᱚ ᱚᱱᱟ ᱜᱮ ᱠᱚ ᱵᱮᱵᱚᱦᱟᱨ ᱛᱟᱦᱮᱸ ᱦᱮᱸ ᱥᱮ ᱱᱤᱛᱚᱜ ᱦᱚᱸᱠᱚ ᱵᱮᱵᱚᱦᱟᱨ ᱜᱮᱭᱟ ᱡᱟᱦᱟᱸᱭ ᱠᱚ ᱚᱱᱟ ᱵᱟᱰᱟᱭ ᱢᱮᱱᱟᱜ ᱛᱟᱠᱚᱣᱟ
ᱦᱮᱸ
ᱟᱨ ᱛᱟᱨᱯᱚᱨᱮ ᱛᱮ ᱱᱚᱰᱮ ᱟᱫᱟ ᱵᱚᱱ ᱧᱮᱞ ᱫᱟᱲᱮᱭᱟᱜᱼᱟ ᱟᱫᱟ ᱫᱚ ᱡᱟᱦᱟᱸᱭ ᱠᱷᱩᱜ ᱟᱠᱚ ᱩᱱᱠᱩ ᱦᱚᱲ ᱚᱱᱟ ᱟᱫᱟ ᱨᱮᱱᱟᱜ ᱨᱟᱥᱟ ᱦᱮᱸ ᱩᱫ ᱮᱸ ᱛᱚᱜᱚᱡ ᱠᱟᱛᱮᱜ ᱠᱚ ᱤᱭᱟᱹᱭ ᱛᱟᱦᱮᱸᱫ ᱧᱩᱭ ᱛᱟᱦᱮᱸᱜ ᱥᱮ ᱪᱩᱥᱟᱹᱣ ᱛᱟᱦᱮᱸᱜ ᱠᱚ ᱛᱚ ᱱᱚᱣᱟ ᱠᱷᱮᱛᱨᱮ ᱨᱮ ᱦᱚᱸ ᱠᱷᱳᱜ ᱠᱤᱪᱷᱩ ᱠᱷᱚᱱ ᱨᱮᱭᱟᱲ ᱜᱮ ᱦᱟᱣᱟ ᱠᱚ ᱮᱸᱜ ᱥᱟᱸᱦᱮᱫ ᱠᱚ ᱦᱟᱛᱟᱣ ᱫᱟᱲᱮᱭᱟᱜ᱾ ᱛᱟᱯᱚᱨᱮ ᱠᱟᱞᱢᱮᱫ ᱢᱮᱱᱟᱜᱼᱟ ᱠᱟᱞ ᱢᱮᱫ ᱫᱚ ᱡᱟᱹᱱᱤᱡ ᱦᱚᱭᱛᱚ ᱞᱟᱡ ᱜᱷᱟᱣ ᱨᱮ ᱵᱮᱥᱤ ᱠᱚ ᱚᱱᱟ ᱵᱩᱲᱤ ᱠᱚ ᱵᱮᱱᱟᱣᱟ ᱟᱨ ᱥᱮᱛᱟᱼᱜ ᱨᱮ ᱨᱮᱸᱜᱮᱡ ᱞᱟᱡ ᱨᱮ ᱢᱤᱫᱴᱮᱱ ᱠᱟᱛᱮ ᱠᱚ ᱡᱚᱢᱟ ᱦᱩᱰᱤᱧ ᱦᱩᱰᱤᱧ ᱱᱚᱜᱼᱚᱱᱟ ᱠᱚ ᱱᱟᱜ ᱤᱫᱤ ᱠᱟᱛᱮ ᱵᱟᱰᱟᱭ ᱢᱮᱱᱟᱜᱼᱟ ᱟᱫᱚ ᱟᱢᱟᱜ ᱟᱨᱚ ᱡᱟᱦᱟᱱᱟᱼᱜ ᱚᱱᱠᱟᱱᱟᱜ ᱵᱟᱰᱟᱭ ᱢᱮᱱᱟᱜᱼᱟ ᱞᱟᱹᱭ ᱛᱮᱱᱟᱜ
ᱦᱮᱸ ᱦᱮᱸ ᱤᱧᱟᱜ ᱦᱚᱸ ᱱᱚᱣᱟ ᱜᱮ ᱵᱟᱲᱟᱭ ᱢᱮᱱᱟᱜᱼᱟ ᱟᱨ ᱪᱮᱫ ᱠᱚ ᱢᱮᱱᱟ ᱟᱵᱚ ᱡᱟᱦᱟᱸ ᱫᱤᱥᱚᱢ ᱠᱟᱱᱟ ᱦᱮᱸᱥᱮ ᱚᱸᱰᱮ ᱡᱚᱠᱷᱚᱱ ᱵᱨᱤᱴᱤᱥ ᱠᱚ ᱦᱮᱡ ᱞᱮᱱᱟ ᱢᱟᱱᱮ ᱥᱟ ᱵᱟᱹᱱᱤᱪ ᱞᱟᱹᱜᱤᱫ ᱢᱟᱱᱮ ᱪᱮᱫ ᱠᱚ ᱢᱟᱱᱮ ᱛᱟᱦᱮᱸ ᱠᱟᱱ ᱠᱷᱟᱹᱛᱤᱨ ᱛᱮ ᱩᱱᱠᱩ ᱵᱮᱵᱽᱥᱟ ᱵᱟᱱᱤᱡ ᱞᱟᱹᱜᱤᱫ ᱠᱚ ᱦᱮᱡ ᱞᱮᱱᱟ ᱠᱟᱹᱴᱤᱡ ᱮᱢ ᱵᱟᱲᱟᱭᱟ
ᱵᱨᱤᱴᱤᱥ ᱫᱚ ᱱᱚᱝᱠᱟ ᱵᱟᱰᱟᱭᱟᱧ ᱯᱳᱭᱞᱳ ᱫᱚ ᱠᱷᱚᱵᱚᱨ ᱯᱟᱸᱡᱟ ᱯᱟᱸᱡᱟ ᱛᱮᱠᱚ ᱦᱮᱡ ᱞᱮᱱᱟ ᱟᱨ ᱱᱚᱝᱠᱟ ᱜᱮ ᱢᱤᱫᱴᱮᱱ ᱡᱚᱠᱷᱚᱱ ᱱᱚᱰᱮ ᱠᱚ ᱦᱤᱡᱩᱜ ᱠᱟᱱᱟ ᱧᱮᱞ ᱫᱟᱠᱚ ᱱᱚᱰᱮᱱ ᱠᱚ ᱦᱚᱲ ᱢᱟᱛᱚ ᱟᱹᱰᱤ ᱩᱸ ᱱᱤᱨᱟᱹᱭ ᱢᱚᱱᱮᱭᱟᱱ ᱦᱚᱲ ᱠᱟᱱᱟ ᱠᱚ ᱦᱮᱸᱥᱮ ᱛᱟᱯᱚᱨᱮ ᱩᱱᱠᱩ ᱟᱠᱚ ᱱᱚᱰᱮ ᱵᱮᱵᱥᱟ ᱧᱩᱛᱩᱢ ᱛᱮᱠᱚ ᱦᱤᱡᱩᱜ ᱠᱟᱱᱟ ᱦᱮᱡ ᱦᱮᱡ ᱛᱮ ᱮᱸ ᱟᱠᱚ ᱵᱟᱰᱟᱭᱟᱠᱚ ᱱᱚᱸᱰᱮ ᱠᱷᱚᱱ ᱟᱹᱰᱤ ᱠᱤᱪᱷᱩ ᱡᱤᱱᱤᱥ ᱟᱵᱚ ᱵᱚᱱ ᱧᱟᱢ ᱫᱟᱲᱮᱭᱟᱜᱼᱟ᱾ ᱥᱮᱸ ᱱᱩᱠᱩ ᱦᱚᱲ ᱮᱲᱮ ᱜᱟᱱᱚᱜ ᱟᱠᱚ᱾ ᱛᱚ ᱵᱮᱵᱥᱟ ᱵᱮᱵᱥᱟ ᱛᱮ ᱟᱠᱚᱣᱟᱜ ᱱᱚᱸᱰᱮ ᱠᱟᱵᱽᱡᱟ ᱛᱮ ᱱᱚᱸᱰᱮ ᱫᱚᱠᱷᱚᱞ ᱨᱮᱭᱟᱜ ᱠᱚ ᱴᱟ ᱤᱫᱤ ᱠᱮᱫᱟ᱾ ᱦᱮᱸᱥᱮ ᱟᱨ ᱢᱮᱱ ᱤᱭᱟᱹ ᱫᱚ ᱛᱟᱦᱮᱸ ᱠᱟᱱᱟ ᱟᱹᱰᱤ ᱠᱤᱪᱷᱩ ᱚᱝᱠᱟᱱᱟᱜ ᱡᱤᱱᱤᱥ ᱛᱟᱦᱮᱸ ᱠᱟᱱᱟ ᱡᱟᱦᱟᱸ ᱫᱚ ᱟᱠᱚ ᱟᱸ ᱢᱟᱨᱟᱣ ᱨᱮᱭᱟᱜ ᱥᱮ ᱟᱠᱚ ᱦᱟᱛᱟᱣ ᱨᱮᱭᱟᱜ ᱫᱚᱠᱷᱚᱞ ᱨᱮᱭᱟᱜ ᱠᱚ ᱪᱮᱥᱴᱟ ᱞᱮᱜᱼᱟ ᱱᱚᱜᱱᱟ ᱠᱚ ᱠᱟᱨᱚᱱ ᱢᱮᱱᱟᱜᱼᱟ ᱟᱨᱚ ᱟᱹᱰᱤ ᱟᱭᱢᱟ ᱜᱟᱱ ᱠᱟᱨᱚᱱ ᱢᱮᱱᱟᱜᱼᱟ ᱡᱟᱦᱟᱸ ᱫᱚ ᱞᱟᱹᱭ ᱞᱮᱠᱷᱟᱱ ᱵᱟᱝ ᱪᱟᱵᱟᱜᱼᱟ᱾
ᱦᱮᱸ ᱦᱮᱸ ᱚᱱᱮ ᱯᱩᱭᱞᱩ ᱠᱚ ᱦᱮᱜ ᱞᱮᱱᱟ ᱟᱨᱠᱤ ᱩᱝᱠᱩ ᱫᱚ ᱢᱟᱱᱮ ᱟᱠᱚᱣᱟᱜ ᱟᱥᱚᱞ ᱮᱱᱮᱢ ᱫᱚ ᱛᱟᱦᱮᱸ ᱠᱟᱱᱟ ᱱᱚᱣᱟ ᱵᱷᱟᱨᱚᱛ ᱫᱤᱥᱚᱢ ᱨᱮ ᱦᱮᱜ ᱠᱟᱛᱮᱜ ᱢᱟᱱᱮ ᱵᱮᱵᱥᱟ ᱵᱟᱱᱤᱡᱡᱚ ᱠᱚ ᱟᱨᱚᱢᱵᱚ ᱞᱮᱫᱟ᱾ ᱚᱱᱟ ᱫᱚ ᱦᱳᱭᱳᱜ ᱠᱟᱱᱟ ᱢᱚᱥᱞᱟ, ᱡᱟᱦᱟᱸ ᱫᱚ ᱜᱳᱞᱢᱚᱨᱤᱥ ᱥᱮ ᱱᱚᱝ ᱠᱟᱱᱟ ᱟᱭᱢᱟ ᱞᱮᱠᱟᱱᱟᱜ ᱤᱭᱟᱹ ᱫᱟᱨᱪᱤᱱᱤ ᱠᱚ ᱛᱟᱦᱮ ᱠᱟᱱᱟ ᱮᱞᱟᱪ ᱠᱚ᱾ ᱛᱮᱡᱽ ᱯᱟᱛᱟ ᱠᱚ ᱢᱟᱱᱮ ᱱᱚᱝᱠᱟᱱᱟᱜ ᱡᱤᱱᱤᱥ ᱠᱚ ᱟᱨᱠᱤ ᱤᱫᱤ ᱠᱟᱛᱮᱫ ᱜᱮ ᱟᱠᱚ ᱵᱮᱵᱽᱥᱟ ᱵᱟᱱᱤᱡᱽ ᱠᱚ ᱟᱨᱚᱢᱵᱚ ᱞᱮᱫᱟ ᱥᱮ ᱪᱮᱫ᱾
ᱦᱩᱸ
ᱡᱚᱛᱷᱟᱛ ᱠᱟᱛᱷᱟ, ᱚᱱᱟ ᱤᱧ ᱴᱷᱮᱱ ᱚᱱᱟ ᱠᱚ ᱤᱫᱤ ᱠᱟᱛᱮᱜ ᱵᱟᱰᱟᱭ ᱵᱟᱹᱱᱩᱜᱼᱟ ᱦᱮ ᱥᱮ᱾
ᱦᱮᱸ ᱟᱫᱚ ᱡᱟᱦᱟᱸ ᱤᱧ ᱦᱮᱸ ᱡᱟᱦᱟᱸ ᱤᱧ ᱦᱚᱜᱼᱱᱟ ᱤᱭᱟᱹ ᱢᱚᱥᱞᱟ ᱯᱟᱛᱤ ᱠᱚᱨᱮᱱᱟᱜ ᱧᱩᱛᱩᱢ ᱠᱩᱧ ᱞᱟᱹᱭ ᱠᱮᱫᱟ ᱦᱟᱸᱜ ᱱᱚᱣᱟ ᱠᱚᱨᱮᱱᱟᱜ ᱟᱢ ᱢᱟ ᱟᱵᱚ ᱥᱟᱱᱛᱟᱲ ᱛᱮ ᱡᱟᱦᱟᱱᱟᱜ ᱧᱩᱛᱩᱢ ᱢᱮᱱᱟᱜᱼᱟ ᱠᱤ?
ᱮᱸ ᱢᱮᱱᱟᱜ ᱨᱮᱦᱚᱸ ᱤᱧ ᱫᱚ ᱱᱤᱛᱚᱜ ᱦᱟᱹᱵᱤᱡ ᱛᱮ ᱤᱧ ᱴᱷᱮᱱ ᱵᱟᱰᱟᱭ ᱵᱟᱹᱱᱩᱜᱼᱟ᱾ ᱤᱧ ᱫᱩᱠᱤᱧ ᱟᱴᱠᱟᱨ ᱫᱟ ᱚᱱᱟ ᱞᱟᱹᱜᱤᱫ ᱛᱮ᱾
ᱦᱮᱸ ᱦᱮᱸ ᱦᱮᱸ ᱤᱧᱟᱹᱜ ᱦᱚᱸ ᱟᱨᱠᱤ ᱵᱟᱲᱟᱭ ᱵᱟᱹᱱᱩᱜᱼᱟ᱾ ᱡᱮ ᱦᱚᱜᱼᱚᱭ ᱡᱮ ᱱᱩᱱᱟᱹᱜ ᱠᱤᱪᱷᱩᱧ ᱞᱟᱹᱭ ᱠᱮᱫᱟ ᱦᱟᱸᱜ ᱡᱚᱛᱚ ᱱᱚᱣᱟ ᱠᱚᱫᱚ ᱛᱚ ᱟᱵᱚᱣᱟᱜ ᱥᱟᱱᱛᱷᱟᱲ ᱛᱮᱫᱚ ᱪᱮᱜ ᱠᱚ ᱞᱟᱹᱭᱟ ᱟᱨᱠᱤ ᱚᱱᱟ ᱫᱚ ᱤᱧᱟᱹᱜ ᱦᱚᱸ ᱵᱟᱰᱟᱭ ᱫᱚ ᱵᱟᱹᱱᱩᱜᱼᱟ᱾ ᱚᱱᱟᱛᱮ ᱟᱢᱤᱧ ᱠᱩᱞᱤ ᱠᱮᱫ ᱢᱮ ᱡᱩᱫᱤ ᱟᱢ ᱵᱟᱲᱟᱭ ᱠᱷᱟᱡ ᱫᱚᱢ᱾
ᱟᱪᱪᱷᱟ ᱴᱷᱤᱠ ᱜᱮᱭᱟ᱾
ᱦᱮᱸ
ᱠᱳᱱᱚ ᱵᱮᱯᱟᱨ ᱵᱟᱝ ᱠᱟᱱᱟ, ᱟᱫᱚ ᱮᱴᱟᱜᱟᱜ ᱤᱫᱤ ᱠᱟᱛᱮᱜ ᱡᱟᱦᱟᱱᱟᱜ ᱴᱚᱯᱤᱠ ᱞᱟᱹᱭ ᱢᱮ᱾
ᱦᱮᱸ ᱟᱢ ᱩᱝᱠᱟ ᱥᱟᱸᱬᱮᱥ ᱡᱟᱦᱟᱸ ᱢᱟᱱᱮ ᱩᱝᱠᱩ ᱥᱟᱸᱬᱮᱥ ᱠᱚᱣᱟᱜ ᱡᱟᱦᱟ ᱠᱟᱹᱢᱤ ᱠᱚ ᱟᱨ ᱢᱟᱱᱮ ᱱᱤᱛᱚᱜ ᱟᱵᱚᱣᱟᱜ ᱫᱤᱱᱟᱹᱢ ᱡᱤᱭᱚᱱ ᱨᱮ ᱢᱟᱱᱮ ᱛᱤᱱᱟᱹᱜ ᱵᱟᱹᱲᱤᱡ ᱚᱨᱥᱚᱝ ᱥᱮ ᱵᱷᱟᱜᱮ ᱚᱨᱥᱚᱝ ᱮ ᱟᱹᱜᱩᱭᱫᱟ᱾ ᱴᱤᱜ ᱮᱢ ᱞᱟᱹᱭ ᱫᱟᱲᱮᱜᱼᱟ᱾
ᱳ ᱦᱮᱸ ᱱᱚᱸᱰᱮ ᱡᱷᱚᱛᱚ ᱡᱤᱱᱤᱥ ᱨᱮᱭᱟᱜ ᱜᱮ ᱵᱟᱹᱲᱤᱡ ᱫᱤᱠ ᱦᱚᱸ ᱢᱮᱱᱟᱜᱼᱟ᱾ ᱟ ᱵᱷᱟᱞᱮ ᱫᱤᱠ ᱦᱚᱸ ᱢᱮᱱᱟᱜᱼᱟ ᱵᱟᱱᱟᱨ ᱜᱮ ᱟᱹᱰᱤ ᱟᱹᱭᱫᱟᱱ ᱠᱟᱛᱮᱜ ᱢᱮᱱᱟᱜᱼᱟ ᱾ ᱛᱚ ᱪᱮᱜ ᱞᱮᱠᱟᱱᱟᱜ ᱚᱱᱠᱟᱱᱟᱜ ᱤᱧ ᱢᱮᱛᱟᱢᱟ ᱥᱟᱸᱬᱮᱥ ᱠᱷᱚᱱᱟᱜ? ᱪᱮᱫ ᱤᱫᱤᱠᱟᱛᱮᱜ ᱱᱚᱣᱟ ᱞᱟᱭᱚᱝ ᱨᱮᱱᱟᱜ ᱠᱟᱛᱷᱟ ᱠᱤ?
ᱦᱮᱸ ᱦᱮᱸ ᱟᱵᱚ ᱫᱤᱱᱟᱹᱢ ᱡᱤᱭᱚᱱ ᱨᱮᱱᱟᱜ᱾
ᱞᱟᱭᱚᱝ ᱵᱟᱹᱲᱤᱡᱚᱜ ᱠᱟᱱᱟ ᱱᱚᱣᱟ ᱨᱮᱭᱟᱜ ᱥᱮ ᱪᱮᱫ ᱨᱮᱭᱟᱜ ᱠᱟᱹᱴᱤᱡ ᱟᱨ ᱢᱤᱫ ᱫᱷᱟᱣ ᱞᱟᱹᱭ ᱥᱟᱰᱮ ᱟᱹᱧ ᱢᱮ᱾
ᱵᱟᱸ ᱦᱮᱸ ᱚᱱᱟ ᱫᱚ ᱵᱟᱹᱧ ᱞᱟᱹᱭ ᱫᱟ ᱢᱟᱱᱮ ᱫᱤᱱᱟᱹᱢ ᱡᱤᱭᱚᱱ ᱨᱮ ᱡᱟᱦᱟᱸ ᱵᱚᱱ ᱧᱮᱞᱟ ᱟᱵᱚ ᱦᱚᱜᱼᱚᱭ ᱯᱩᱨᱟᱹ ᱤᱭᱟᱹ ᱞᱮᱠᱟ ᱫᱟᱹᱭᱠᱟᱹ ᱞᱮᱠᱟ᱾ ᱛᱮᱧ ᱞᱟᱹᱭᱟᱢ ᱠᱟᱱᱟ ᱡᱮ, ᱨᱟᱵᱟᱝ ᱫᱤᱱ ᱥᱮᱴᱮᱨ ᱞᱮᱱᱠᱷᱟᱡ ᱟᱵᱚ ᱞᱚᱞᱚ ᱫᱟᱜ ᱢᱟᱱᱮ ᱪᱩᱞᱦᱟᱹ ᱠᱷᱚᱡ ᱦᱮᱰᱮᱡ ᱠᱟᱛᱮᱜ ᱵᱚᱱ ᱛᱮᱭᱟ ᱨᱮᱫ ᱛᱟᱦᱮᱱᱟ ᱢᱮᱱᱠᱷᱟᱱ ᱛᱮᱦᱤᱧ ᱜᱟᱯᱟ ᱢᱟ ᱢᱤᱫᱴᱟᱝ ᱢᱟᱱᱮ ᱡᱟᱦᱟᱸ ᱢᱮᱥᱤᱱ ᱠᱚ ᱢᱮᱱᱟᱜᱼᱟ ᱚᱱᱟ ᱫᱟᱨᱟᱭ ᱛᱮᱜᱮ ᱞᱚᱞᱚ ᱫᱟᱜ ᱢᱟᱱᱮ ᱟᱡ ᱛᱮᱜᱮ ᱟᱨᱠᱤ ᱞᱚᱞᱚ ᱫᱟᱜ ᱯᱳᱰᱳᱠᱚᱜ ᱠᱟᱱᱟ ᱟᱨᱠᱤ ᱱᱚᱝᱠᱟ ᱱᱟᱜ ᱠᱟᱛᱷᱟ ᱠᱚ ᱫᱤᱱᱟᱹᱢ ᱡᱤᱭᱚᱱ ᱨᱮᱱᱟᱜ ᱟᱨᱠᱤ᱾
ᱟᱪᱪᱷᱟ, ᱱᱟᱯᱟᱭ ᱠᱟᱛᱷᱟ᱾
ᱢᱟ ᱫᱤᱱᱟᱹᱢ ᱡᱤᱭᱚᱱ ᱨᱮᱱᱟᱜ ᱠᱟᱹᱢᱤ ᱠᱚ ᱟᱨᱠᱤ ᱵᱷᱟᱜᱮ ᱵᱟᱹᱲᱤᱡ ᱚᱝᱠᱟ᱾ ᱡᱮᱢᱚᱱ ᱱᱚᱜ ᱚᱭ ᱵᱚᱱ ᱧᱮᱞᱟ ᱨᱩᱴᱤ ᱠᱚᱠᱚ ᱛᱮᱭᱟᱨᱚᱜ ᱠᱟᱱᱟ ᱨᱩᱴᱤ ᱢᱟᱱ ᱛᱮᱦᱮᱧ ᱜᱟᱯᱟ ᱢᱟ ᱟᱡ ᱛᱮᱜᱮ ᱢᱟᱱᱮ ᱢᱟᱱᱮ ᱟᱡ ᱛᱮᱜᱮ ᱛᱮᱭᱟᱨᱚᱜ ᱠᱟᱱᱟ ᱜᱚᱱᱚ ᱱᱟ ᱟᱵᱚ ᱫᱚᱵᱚᱱ ᱨᱮ ᱥᱤᱯᱤ ᱛᱟᱦᱮᱸᱫ ᱵᱚᱱ ᱨᱤᱫ ᱛᱟᱦᱮᱸᱫ ᱵᱚᱱ ᱚᱱᱠᱟ ᱠᱟᱛᱮᱜ ᱛᱮᱭᱟᱨᱚᱜ ᱛᱟᱦᱮᱸ ᱢᱮᱱᱠᱷᱟᱱ ᱛᱮᱦᱤᱧ ᱜᱟᱯᱟ ᱫᱚ ᱚᱴᱳᱢᱮᱴᱤᱠ ᱟᱡ ᱛᱮᱜᱮ ᱛᱮᱭᱟᱨᱚᱜ ᱠᱟᱱᱟ ᱱᱚᱜ ᱱᱚᱣᱟ ᱠᱚ ᱤᱫᱤ ᱠᱟᱛᱮᱜ ᱟᱨᱠᱤ᱾
ᱱᱚᱣᱟ ᱠᱚ ᱤᱫᱤ ᱠᱟᱛᱮ ᱤᱧ ᱴᱷᱮᱱ ᱫᱚ ᱚᱱᱟᱜ ᱜᱮᱭᱟᱱ ᱵᱟᱹᱱᱩᱜ ᱟᱠᱟᱫᱟ ᱤᱧ ᱚᱱᱟ ᱞᱟᱹᱜᱤᱫ ᱛᱮ ᱫᱩᱠ ᱤᱧ ᱟᱴᱠᱟᱨᱮᱫᱟ ᱯᱳᱭᱞᱳ ᱛᱮ᱾ ᱟᱢᱜᱮ ᱡᱩᱫᱤ ᱵᱟᱰᱟᱭ ᱢᱮᱱᱟᱜ ᱛᱟᱢ ᱠᱷᱟᱱ ᱠᱟᱹᱴᱤᱡ ᱞᱟᱹᱭ ᱥᱟᱰᱮᱭᱟᱹᱧ ᱢᱮ᱾
ᱦᱮᱸ ᱦᱮᱸ ᱞᱟᱹᱭᱟᱢ ᱜᱟᱹᱱᱤᱡ ᱱᱚᱜ ᱚᱭ ᱡᱮ ᱢᱮᱱᱟᱜᱼᱟ ᱟᱵᱚ ᱫᱚ ᱞᱟᱦᱟ ᱛᱮᱫᱚ ᱟᱵᱚᱨᱮᱱ ᱦᱟᱯᱲᱟᱢ ᱠᱚᱫᱚ ᱛᱟᱲᱟᱢ ᱛᱮᱠᱚ ᱪᱟᱞᱟᱜ ᱠᱟᱱ ᱛᱟᱦᱮᱱᱟ ᱦᱟᱱᱛᱮ ᱱᱟᱛᱮ ᱥᱟᱜᱤᱧ ᱡᱟᱦᱟᱸ ᱠᱚᱨᱮ ᱜᱮ ᱵᱟᱡᱟᱨ ᱠᱚ ᱚᱱᱠᱟ ᱱᱟ ᱢᱮᱱᱠᱷᱟᱱ ᱩᱱᱠᱩᱣᱟᱜ ᱦᱚᱲᱢᱚ ᱦᱚᱸ ᱵᱷᱟᱜᱤ ᱛᱟᱦᱮᱱ ᱠᱟᱱ ᱛᱟᱦᱮᱸᱜ ᱚᱱᱟ ᱥᱟᱶ ᱥᱟᱶᱛᱮ ᱢᱟᱱᱮ ᱦᱚᱲᱢᱚ ᱪᱚᱨᱪᱟ ᱦᱚᱸ ᱦᱩᱭᱩᱜ ᱠᱟᱱ ᱛᱟᱠᱚ ᱛᱟᱦᱮᱸᱫ᱾ ᱟᱨ ᱛᱤᱦᱮᱧ ᱜᱟᱯᱟ ᱵᱚᱱ ᱧᱮᱞᱟ ᱡᱚᱫᱤ ᱱᱚᱜ ᱚᱭ ᱡᱮ ᱜᱟᱲᱤ ᱠᱚ ᱛᱩᱫ ᱟᱠᱟᱱ ᱟᱫᱚ ᱟᱵᱚ ᱫᱚ ᱚᱲᱟᱜ ᱠᱷᱚᱱᱚᱡ ᱩᱸᱰᱩᱜ ᱛᱚᱨᱟ ᱚᱠᱚᱭ ᱦᱚᱸ ᱵᱟᱝ‌ᱠᱚ ᱛᱟᱲᱟᱢ ᱫᱟ᱾ ᱡᱚᱛᱚ ᱦᱚᱲ ᱢᱟᱱᱮ ᱥᱩᱠ ᱠᱚ ᱠᱷᱚᱡᱚᱜ ᱠᱟᱱᱟ ᱟᱨᱠᱤ ᱚᱱᱟ ᱤᱫᱤ ᱠᱟᱛᱮᱜ ᱦᱚᱸ ᱢᱟᱱᱮ ᱟᱠᱚᱣᱟᱜ ᱦᱚᱲᱢᱚ ᱨᱮ ᱟᱹᱰᱤ ᱵᱟᱹᱲᱤᱡ ᱚᱨᱥᱚᱝ ᱜᱮ ᱟᱨᱠᱤ ᱯᱟᱲᱟᱜ ᱠᱟᱱᱟ᱾ ᱟᱨ ᱵᱷᱟᱜᱮ ᱫᱤᱠ ᱫᱤᱭᱮ ᱵᱚᱱ ᱧᱮᱞᱟ ᱡᱮ ᱦᱚᱸᱜ ᱚᱭ ᱨᱩᱣᱟᱹ ᱦᱟᱹᱥᱩᱜ ᱠᱟᱱᱟ ᱵᱚᱱ ᱟᱨᱠᱤ ᱨᱩᱣᱟᱹ ᱦᱟᱹᱥᱩ ᱠᱚᱨᱮᱜ ᱦᱚᱸ ᱢᱟᱱᱮ ᱢᱤᱫ ᱴᱮᱱ ᱨᱩᱜᱤ ᱛᱟᱲᱟᱛᱟᱲᱤ ᱟᱵᱚ ᱰᱚᱠᱴᱚᱨ ᱴᱷᱮᱡ ᱵᱚᱱ ᱤᱫᱤ ᱫᱟᱲᱮᱭᱟᱭ ᱠᱟᱱᱟ ᱟᱨᱠᱤ ᱵᱷᱟᱜᱤ ᱫᱤᱠ ᱫᱚ ᱱᱚᱣᱟ ᱠᱟᱱᱟ᱾ ᱵᱟᱹᱲᱤᱡ ᱫᱤᱠ ᱫᱚ ᱱᱚᱣᱟ ᱠᱟᱱᱟ ᱡᱮ ᱟᱵᱚ ᱵᱟᱵᱚᱱ ᱛᱟᱲᱟᱢ ᱵᱟᱲᱟᱭᱮᱫᱟ ᱥᱮ ᱵᱟᱵᱚᱱ ᱚᱱᱠᱟ ᱡᱟᱦᱟᱸ ᱞᱮᱠᱟ ᱢᱟᱱᱮ ᱟᱵᱩᱣᱟᱜ ᱫᱤᱱᱟᱹᱢ ᱡᱤᱭᱚᱱ ᱨᱮ ᱞᱟᱹᱠᱛᱤᱜ ᱠᱟᱱ ᱛᱟᱵᱚᱱᱟ ᱟᱨᱠᱤ ᱛᱟᱲᱟᱢ ᱵᱟᱲᱟ ᱚᱱᱟ ᱠᱚ ᱵᱚᱱ ᱠᱚᱨᱟᱣ ᱫᱟ ᱟᱵᱚᱣᱟᱜ ᱦᱚᱲᱢᱚ ᱦᱚᱸ ᱵᱟᱹᱲᱤᱡᱚᱜ ᱠᱟᱱᱟ ᱥᱮ᱾ ᱱᱚᱝ ᱠᱟᱱᱟᱜ ᱫᱤᱠ ᱠᱚ ᱤᱫᱤ ᱠᱟᱛᱮᱜ ᱡᱟᱦᱟᱱᱟᱜ ᱟᱢᱟᱜ ᱵᱟᱲᱟᱭ ᱢᱮᱱᱟᱜᱼᱟ?
ᱮᱸ ᱤᱧ ᱴᱷᱟᱱ ᱫᱚ ᱚᱱᱟ ᱠᱚ ᱤᱫᱤ ᱠᱟᱛᱮᱜ ᱦᱟᱯᱮ ᱤᱧ ᱠᱟᱹᱴᱤᱡ᱾ ᱟᱢᱟᱜ ᱠᱟᱛᱷᱟ ᱠᱚ ᱴᱷᱤᱠ ᱥᱟᱺᱦᱤᱡ ᱵᱟᱹᱧ ᱟᱸᱡᱚᱢ ᱫᱟᱲᱮ ᱠᱟᱣᱫᱟ᱾ ᱛᱚ ᱤᱧ ᱤᱠᱟᱹᱧ ᱠᱷᱚᱡᱚᱜ ᱠᱟᱱᱟ ᱯᱩᱭᱞᱳ ᱨᱮ᱾
ᱤᱧᱟᱹᱜ ᱠᱟᱛᱷᱟ ᱵᱟᱢ ᱟᱸᱡᱚᱢ ᱫᱟᱲᱮ ᱠᱟᱣᱫᱟ᱾
ᱵᱟᱝ ᱜᱮᱱ ᱦᱟᱸᱜ᱾
ᱟᱨ ᱪᱮᱫ ᱠᱚ ᱞᱟᱹᱭᱟ ᱦᱟᱸᱜ? ᱡᱚᱢᱟᱜ ᱧᱩᱣᱟᱜ ᱨᱮ ᱟᱯᱮ
ᱦᱮᱸ
ᱢᱚᱥᱞᱟ ᱞᱮᱠᱟᱛᱮ ᱡᱟᱹᱥᱛᱤ ᱟᱯᱮᱥᱮᱫ ᱪᱮᱫ ᱠᱚ ᱵᱮᱵᱚᱦᱟᱨᱚᱜ ᱜᱮᱭᱟ?
ᱡᱚᱢᱟᱜ ᱧᱩᱟᱜ ᱞᱮᱠᱟᱛᱮ ᱢᱟᱱᱮ ᱩᱛᱩ ᱠᱚ ᱤᱥᱤᱱ ᱵᱟᱠᱷᱨᱟ ᱛᱮ᱾
ᱦᱮᱸ
ᱟᱞᱮ ᱥᱮᱫ ᱢᱟ ᱟᱹᱰᱤ ᱞᱮᱠᱟᱱᱟᱜ ᱮᱸ ᱢᱚᱥᱞᱟ ᱜᱮᱠᱚ ᱵᱮᱣᱦᱟᱨ ᱫᱟ᱾ ᱟᱹᱰᱤ ᱞᱮᱠᱟᱱ ᱦᱮᱸ ᱟᱹᱰᱤ ᱞᱮᱠᱟᱱᱟᱜ ᱢᱚᱥᱞᱟ ᱯᱟᱹᱛᱤ ᱜᱮᱠᱚ ᱵᱮᱵᱚᱦᱟᱨ ᱫᱟ ᱟᱨᱠᱤ᱾ ᱥᱟᱥᱟᱝ ᱦᱮᱸ ᱥᱟᱥᱟᱝ ᱮᱢ ᱞᱟᱹᱭᱟ ᱡᱤᱨᱟᱹ ᱟᱨ ᱛᱟᱣ ᱢᱟᱹᱨᱤᱪ᱾
ᱛᱟᱨᱯᱚᱨᱮ ᱟᱯᱮ ᱥᱮᱫ ᱱᱚᱝᱠᱟᱱᱟᱜ ᱟᱫᱟ ᱨᱟᱹᱥᱩᱱ ᱯᱮᱸᱭᱟᱡᱽ ᱦᱚᱸᱦᱚᱱᱟ ᱠᱚᱫᱚ ᱩᱸᱢ ᱢᱮᱥᱟ ᱜᱮᱭᱟ ᱠᱚ ᱩᱛᱩ ᱠᱚᱨᱮ?
ᱦᱮᱸ ᱦᱮᱸ ᱱᱚᱶᱟ ᱠᱚᱫᱚ ᱢᱮᱥᱟᱭ ᱜᱮᱭᱟ ᱠᱚ᱾
ᱡᱷᱚᱛᱚ ᱩᱛᱩ ᱨᱮᱜᱮ ᱠᱷᱟᱹᱞᱤ ᱡᱮᱞ ᱩᱛᱩ ᱠᱚᱨᱮ?
ᱵᱟᱝ ᱟ ᱟᱫᱚ ᱡᱤᱞ ᱩᱛᱩ ᱠᱚᱨᱮ ᱵᱟᱹᱲᱛᱤ ᱠᱚ ᱢᱮᱥᱟᱭ ᱜᱮᱭᱟ ᱟᱨ ᱚᱱᱟ ᱵᱟᱫ ᱠᱟᱛᱮᱫ ᱦᱚᱸ ᱟᱨᱠᱤ ᱮᱢᱱᱤ ᱡᱟᱦᱟᱸ ᱫᱤᱱᱟᱹᱢ ᱫᱤᱱ ᱠᱚ ᱨᱮᱱᱟᱜ ᱩᱛᱩ ᱠᱚᱨᱮ ᱦᱚᱸ ᱢᱮᱥᱟᱭ ᱜᱮᱭᱟ᱾
ᱟᱪᱪᱷᱟ ᱱᱟᱯᱟᱭ ᱠᱟᱛᱷᱟ ᱠᱟᱱ ᱜᱮᱭᱟ᱾ ᱟᱞᱮ ᱥᱮᱫ ᱫᱚ ᱱᱟᱜ ᱱᱚᱣᱟ ᱠᱚᱫᱚ ᱢᱮᱥᱟᱭ ᱜᱮᱭᱟ ᱠᱚ ᱛᱟᱦᱮᱸᱞᱮᱱᱠᱷᱟᱱ ᱫᱚ ᱟᱫᱚ ᱡᱟᱹᱥᱛᱤ ᱠᱟᱹᱡ ᱟᱜ ᱛᱚᱨᱮ ᱯᱮᱸᱭᱟᱡᱽ ᱟᱛᱮᱫ ᱜᱮᱠᱚ ᱩᱛᱩᱭ ᱛᱟᱦᱮᱸᱫ ᱮᱴᱟᱜ ᱠᱤᱪᱷᱩ ᱫᱚ ᱩᱱᱟᱹᱜ ᱵᱟᱠᱚ ᱵᱮᱵᱚᱦᱟᱨᱟ ᱾
ᱦᱩ ᱛᱟᱦᱚᱞᱮ ᱟᱢ ᱫᱚ ᱫᱟᱠᱟ ᱩᱛᱩ ᱤᱥᱤᱱ ᱫᱚ ᱛᱤᱱᱟᱹᱜ ᱥᱟᱺᱜᱤᱧ ᱫᱷᱟᱹᱨᱤᱡ ᱮᱢ ᱵᱟᱲᱟᱭᱟ?
ᱫᱟᱠᱟ ᱩᱛᱩ ᱤᱥᱤᱱ ᱠᱟᱛᱮᱫ ᱠᱟᱹᱴᱤᱡ ᱫᱚᱧ ᱵᱟᱲᱟᱭ ᱜᱮᱭᱟ ᱾